ᱦᱮᱞᱳ᱾
ᱦᱮᱸ ᱡᱚᱦᱟᱨ ᱜᱮ ᱜᱚᱝᱠᱮ᱾
ᱦᱮᱸ ᱜᱚᱢᱠᱮ ᱡᱚᱦᱟᱨ ᱜᱮ᱾
ᱪᱮᱫᱠᱟ ᱢᱮᱱᱟᱜ ᱵᱤᱱᱟ?
ᱦᱮᱸ ᱜᱚᱝᱠᱮ ᱱᱚᱜᱼᱚᱭ ᱦᱟᱹᱜ ᱱᱟᱯᱟᱭ ᱵᱟᱲᱟ ᱜᱮ᱾ ᱟᱹᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸᱢᱟ ᱵᱮᱥ ᱵᱟᱲᱟᱜ ᱜᱮ ᱟᱫᱚ ᱵᱮᱥ ᱫᱚ ᱵᱮᱥ ᱞᱮᱠᱟ ᱵᱟᱝ ᱞᱟᱹᱭ ᱨᱮᱦᱚᱸ ᱜᱟᱱᱚᱜᱼᱟ᱾ ᱟᱫᱚ ᱫᱟᱜ ᱠᱚᱭ ᱡᱟᱹᱲᱤ ᱠᱮᱫᱟ ᱥᱮ ᱥᱮᱨᱢᱟ ᱫᱟᱜ ᱠᱚ ᱟᱫᱚ ᱨᱮᱭᱟᱲ ᱢᱟ ᱦᱚᱸ ᱠᱟᱹᱴᱤᱡ ᱵᱩᱡᱷᱟᱹᱜ ᱠᱟᱱ ᱜᱮᱭᱟ ᱦᱚᱲᱢᱚ ᱨᱮᱦᱚᱸ ᱟᱣᱛᱟ ᱦᱮᱡ ᱥᱟᱲ ᱟᱠᱟᱱᱟ
ᱟᱪᱪᱷᱟ ᱦᱮᱸ ᱜᱚᱝᱠᱮ ᱟᱞᱮ ᱱᱚᱛᱮ ᱦᱚᱸ ᱡᱟᱹᱲᱤ ᱫᱚᱭ ᱡᱟᱹᱲᱤ ᱠᱮᱜᱼᱟ ᱟᱫᱚ ᱦᱮᱱᱟᱝ ᱥᱮᱛᱟᱜ ᱥᱮᱱ ᱡᱟᱹᱲᱤ ᱵᱟᱲᱟᱭᱮᱫ ᱦᱮᱸ ᱱᱤᱛᱚᱜ ᱫᱚ ᱚᱱᱠᱟ ᱫᱚ ᱦᱟᱸᱜ ᱵᱟᱭ ᱡᱟᱹᱲᱤ ᱞᱮᱼᱟᱭ ᱱᱤᱛᱚᱜ ᱫᱚ ᱯᱷᱟᱠᱟᱼᱟ ᱟᱞᱮ ᱜᱮ ᱛᱷᱮᱱ ᱟᱞᱮ ᱱᱚᱛᱮ ᱫᱚ᱾
ᱛᱟᱦᱚᱞᱮ ᱵᱮᱥ ᱜᱮ ᱢᱮᱱᱟᱜ ᱵᱤᱱᱟ ᱥᱮ ᱵᱟᱝᱟ
ᱦᱮᱸ ᱜᱚᱢᱠᱮ ᱵᱷᱟᱹᱜᱤ ᱵᱟᱲᱟ ᱜᱮ ᱢᱮᱱᱟᱜ ᱞᱤᱧᱟᱹ ᱦᱟᱸᱜ
ᱛᱟᱦᱞᱮ ᱚᱲᱟᱜ ᱠᱚᱨᱮᱱ ᱫᱚ ᱵᱮᱥ ᱜᱮᱭᱟ ᱠᱚ ᱛᱚ
ᱦᱮᱸ ᱜᱚᱝᱠᱮ ᱚᱲᱟᱜ ᱨᱮᱦᱚᱸ ᱡᱚᱛᱚ ᱜᱮ ᱱᱟᱭ ᱛᱮᱜᱮ ᱱᱟᱯᱟᱭ ᱛᱮᱜᱮ ᱦᱟᱸᱜ ᱢᱮᱱᱟᱜ ᱠᱚᱣᱟ
ᱦᱳᱭᱛᱚ ᱪᱚᱴ ᱪᱟᱸᱫᱳ ᱤᱭᱟᱹᱛᱮ
ᱪᱚᱴ ᱪᱟᱸᱫᱳ ᱵᱚᱸᱜᱟᱣᱟᱜ ᱟᱥᱤᱥ ᱛᱮᱦᱟᱸᱜ ᱡᱚᱛᱚ ᱦᱚᱲᱜᱮ ᱱᱟᱭᱛᱮ ᱱᱟᱯᱟᱭ ᱛᱮ ᱢᱮᱱᱟᱜ ᱞᱮᱭᱟ ᱜᱚᱝᱠᱮ ᱟᱯᱮ ᱚᱲᱟᱜ ᱨᱮᱦᱚᱸ ᱡᱚᱛᱚ ᱦᱚᱲᱜᱮ ᱪᱮᱫ ᱪᱚᱝ ᱱᱟᱯᱟᱭ ᱜᱮ ᱢᱮᱱᱟᱜ ᱯᱮᱭᱟ ᱥᱮ ᱪᱮᱫ
ᱦᱮᱸ ᱱᱟᱭ ᱱᱟᱯᱟᱭ ᱛᱮᱜᱮ ᱡᱷᱚᱛᱚ ᱦᱚᱲ ᱜᱮ ᱮᱠᱷᱚᱱ ᱫᱚ ᱢᱮᱱᱟᱜ ᱠᱚᱣᱟ ᱟᱹᱵᱤᱱ ᱥᱮᱫ ᱫᱚ ᱪᱟᱥᱵᱟᱥ ᱠᱚᱫᱚ ᱪᱟᱵᱟ ᱠᱮᱫᱟ ᱵᱤᱱ ᱥᱮ ᱟᱹᱣᱨᱤᱭᱟᱛᱟᱵᱤᱱᱟ
ᱫᱟᱜ ᱜᱮ ᱜᱚᱝᱠᱮ ᱱᱚᱛᱮ ᱫᱟᱜ ᱦᱚᱸ ᱟᱵᱚ ᱪᱟᱸᱫᱳ ᱵᱚᱸᱜᱟ ᱴᱷᱤᱠ ᱴᱷᱟᱠ ᱵᱷᱟᱵᱮ ᱴᱷᱤᱠ ᱴᱟᱭᱤᱢ ᱨᱮ ᱦᱟᱸᱜ ᱚᱱᱠᱟ ᱴᱷᱤᱠ ᱵᱷᱟᱜᱮ ᱧᱚᱜ ᱵᱟᱭ ᱫᱟᱜ ᱟᱠᱟᱜᱼᱟ ᱛᱚ ᱚᱱᱟᱛᱮᱜᱮ ᱟᱫᱚ ᱦᱟᱸᱜ ᱱᱚᱛᱮ ᱫᱚ ᱠᱟᱹᱡ ᱫᱮᱨᱤ ᱧᱚᱜ ᱟᱠᱟᱱ ᱛᱟᱞᱮᱭᱟ ᱟᱞᱮ ᱫᱚ ᱦᱟᱸᱜ
ᱦᱳᱭ ᱦᱳᱭ ᱟᱨᱠᱤ
ᱟᱨ ᱟᱯᱮᱥᱮᱱ ᱫᱚ ᱚᱱᱛᱮ ᱫᱚ ᱜᱚᱢᱠᱮ
ᱟᱹᱞᱤᱧ ᱥᱮᱫ ᱫᱚ ᱱᱚᱛᱮ ᱫᱚ ᱡᱷᱚᱛᱚ ᱜᱮ ᱨᱚᱦᱚᱭ ᱪᱟᱵᱟ ᱪᱟᱵᱟ ᱞᱮᱠᱟ ᱢᱟᱱᱮ ᱟᱨ ᱵᱟᱨᱥᱤᱧ ᱜᱟᱱ ᱦᱩᱭᱩᱜ ᱢᱟ ᱡᱚ- ᱛᱚ ᱠᱚ ᱨᱚᱦᱚᱭ ᱜᱩᱲᱤᱭᱟᱹᱣ ᱪᱟᱵᱟᱜᱼᱟ ᱟᱫᱚ ᱥᱟᱺᱜᱤᱧ ᱫᱤᱥᱚᱢ ᱠᱷᱚᱱ ᱠᱟᱹᱲᱢᱤ ᱠᱚᱠᱚ ᱦᱤᱡᱩᱜ ᱠᱟᱱᱟ ᱥᱮ ᱩᱱᱠᱩ ᱜᱮ ᱟᱫᱚ ᱠᱚ ᱪᱟᱵᱟᱭᱮᱫᱟ
ᱟᱪᱪᱷᱟ ᱟᱪᱪᱷᱟ ᱦᱮᱸ ᱜᱚᱝᱠᱮ ᱟᱞᱮ ᱱᱚᱛᱮ ᱫᱚ ᱠᱟᱹᱡ ᱫᱷᱤᱨᱤ ᱫᱤᱥᱚᱢ ᱠᱟᱱᱟ ᱛᱚ ᱟᱫᱚ ᱪᱟᱥᱵᱟᱥ ᱫᱚ ᱟᱨ ᱴᱷᱤᱠ ᱴᱷᱟᱠ ᱡᱩᱫᱤ ᱡᱳᱨ ᱧᱚᱜ ᱵᱟᱭ ᱫᱟᱜᱟ ᱛᱟᱦᱚᱞᱮ ᱫᱚ ᱪᱟᱥ ᱫᱚ ᱟᱞᱮ ᱱᱚᱛᱮ ᱫᱚ ᱫᱚ ᱫᱮᱨᱤ ᱧᱚᱜᱚᱜ ᱜᱮᱭᱟ ᱟᱨᱠᱤ ᱢᱟᱱᱮ ᱫᱟᱜ ᱨᱮᱱᱟᱜ ᱥᱚᱴ ᱡᱩᱫᱤ ᱫᱟᱜ ᱨᱮᱱᱟᱜ ᱥᱚᱴ ᱡᱩᱫᱤ ᱛᱟᱦᱮᱱᱟ ᱛᱟᱦᱚᱞᱮ ᱫᱚ ᱟᱞᱮ ᱫᱚ ᱪᱟᱥᱵᱟᱥ ᱫᱚ ᱟᱹᱰᱤ ᱠᱟᱛᱮᱫ ᱜᱮᱞᱮ ᱦᱚᱨᱚᱵᱚᱨᱚ ᱜᱚᱫᱚᱜᱼᱟ
ᱚ ᱟᱪᱪᱷᱟ ᱚᱱᱛᱮ ᱫᱚ ᱢᱟᱱᱮ ᱫᱟᱜ ᱥᱟᱯᱞᱟᱭ ᱨᱮᱱᱟᱜ ᱡᱟᱦᱟᱱᱟᱜ ᱵᱮᱵᱚᱥᱛᱷᱟ ᱵᱟᱹᱱᱩᱜ ᱟᱠᱟᱫᱟ ᱥᱮ ᱪᱮᱫ
ᱦᱮᱸ ᱜᱚᱝᱠᱮ ᱞᱟᱹᱭ ᱞᱮᱠᱷᱟᱱ ᱚᱱᱟ ᱦᱚᱸ ᱟᱹᱰᱤ ᱴᱷᱤᱠ ᱠᱟᱛᱷᱟ ᱜᱮᱵᱤᱱ ᱞᱟᱹᱭ ᱟᱠᱟᱫᱼᱟ ᱫᱟᱜ ᱨᱮᱱᱟᱜ ᱚᱱᱠᱟ ᱥᱟᱯᱞᱟᱭ ᱟᱞᱮ ᱱᱚᱛᱮ ᱫᱚ ᱵᱟᱹᱱᱩᱜ ᱠᱟᱜᱼᱟ
ᱚ ᱡᱮᱢᱚᱱ ᱯᱩᱠᱷᱨᱤ ᱱᱟᱹᱭ ᱜᱟᱰᱟ ᱚᱱᱟ ᱠᱚᱦᱚᱸ ᱵᱟᱹᱱᱩᱜ ᱟᱠᱟᱫ ᱛᱮ
ᱵᱟᱝ ᱜᱚᱝᱠᱮ ᱱᱚᱛᱮ ᱫᱚ ᱚᱱᱠᱟ ᱵᱟᱹᱱᱩᱜ ᱠᱟᱜᱼᱟ ᱱᱚᱣᱟ ᱫᱚ ᱥᱮᱨᱢᱟ ᱡᱟᱹᱲᱤ ᱪᱮᱛᱟᱱ ᱨᱮᱜᱮ ᱟᱞᱮ ᱫᱚᱞᱮ ᱱᱤᱨᱵᱷᱚᱨᱚᱜᱼᱟ
ᱟᱯᱮ ᱚᱱᱛᱮ ᱢᱟ ᱠᱟᱹᱴᱤᱡ ᱡᱟᱞᱟ ᱜᱮᱭᱟ ᱟᱨᱠᱤ
ᱦᱮᱸ ᱜᱚᱢᱠᱮ ᱟᱹᱰᱤ ᱡᱟᱞᱟ ᱟᱹᱰᱤ ᱡᱟᱞᱟ
ᱛᱟᱦᱚᱞᱮ ᱥᱚᱵᱡᱤ ᱠᱚᱫᱚ ᱦᱩᱭᱩᱜ ᱟᱥᱮ ᱵᱟᱝ ᱚᱱᱛᱮ ᱫᱚ
ᱦᱮᱸ ᱜᱚᱝᱠᱮ ᱟᱞᱮ ᱫᱚ ᱮᱸ ᱦᱩᱲᱩ ᱠᱚᱨᱮ ᱠᱷᱚᱱᱟᱜ ᱫᱚ ᱥᱚᱵᱽᱡᱤ ᱠᱚᱜᱮ ᱡᱚᱛᱚ ᱠᱷᱚᱱ ᱫᱚ ᱥᱚᱵᱽᱡᱤ ᱠᱷᱚᱱ ᱜᱮ ᱡᱟᱹᱥᱛᱤ ᱞᱮ ᱪᱟᱥᱟ ᱠᱟᱨᱚᱱ ᱥᱚᱵᱽᱡᱤ ᱠᱚᱨᱮ ᱫᱚ ᱚᱱᱠᱟ ᱫᱟᱜ ᱦᱚᱸᱜ ᱵᱟᱝ ᱞᱟᱜᱟᱜᱼᱟ। ᱦᱮᱸ ᱡᱟᱦᱟᱸᱞᱮᱠᱟ ᱦᱩᱲᱩ। ᱪᱟᱥ ᱨᱮ ᱫᱟᱜ ᱞᱟᱜᱟ ᱟ ᱚᱱᱠᱟ ᱫᱚ ᱥᱚᱵᱽᱡᱤ ᱨᱮᱫᱚ ᱩᱱᱟᱹᱜᱴᱟᱜ ᱫᱚ ᱵᱟᱝ ᱞᱟᱜᱟᱜᱼᱟ।
ᱟᱪᱪᱷᱟ ᱟᱪᱪᱷᱟ।
ᱟᱫᱚ ᱚᱱᱟᱛᱮ ᱟᱞᱮ ᱱᱚᱛᱮ ᱫᱚ ᱥᱚᱵᱽᱡᱤ ᱠᱚᱜᱮ ᱡᱟᱹᱥᱛᱤ ᱫᱚᱞᱮ ᱪᱟᱥᱟ।
ᱟᱹᱵᱤᱱ ᱥᱮᱫ ᱢᱟᱱᱮ ᱥᱚᱵᱽᱡᱤ ᱠᱚᱫᱚ ᱪᱮᱫᱠᱟ ᱪᱮᱫᱠᱟ ᱵᱤᱱ ᱨᱚᱦᱚᱭ ᱜᱮᱭᱟ। ᱡᱮᱢᱚᱱ ᱠᱩᱸᱫᱽᱨᱤ ᱡᱷᱤᱸᱜᱟᱹ ᱠᱟᱨᱞᱟ।
ᱦᱮᱸ ᱜᱚᱢᱠᱮ ᱟᱭᱢᱟ ᱥᱚᱵᱽᱡᱤ ᱵᱷᱤᱛᱨᱤ ᱨᱮᱢᱟ ᱟᱭᱢᱟ ᱢᱮᱱᱟᱜᱼᱟ ᱠᱤᱱᱛᱩ। ᱚ ᱟᱞᱮ ᱫᱚᱞᱮ ᱪᱟᱥ ᱜᱮᱭᱟ ᱟᱸᱡᱚᱢ ᱠᱟᱜᱼᱟ ᱵᱤᱱ ᱛᱚ ᱵᱟᱸᱫᱷᱟ ᱠᱚᱯᱤ ᱯᱷᱩᱞ ᱠᱚᱯᱤ
ᱦᱮᱸ
ᱦᱮᱸ ᱯᱚᱴᱚᱞ ᱠᱚ ᱵᱷᱮᱱᱰᱤ ᱠᱚ। ᱱᱤᱣᱟ. ᱠᱚ ᱜᱮᱞᱮ ᱪᱟᱥ ᱵᱟᱲᱟᱭ ᱜᱮᱭᱟ ᱡᱟᱹᱥᱛᱤ ᱫᱚ ᱟᱨᱠᱤ।
ᱦᱮᱸᱛᱚ ᱚᱱᱟ ᱠᱚᱢᱟᱛᱚ ᱫᱷᱤᱨᱤ ᱫᱤᱥᱟᱹᱢ ᱨᱮᱜᱮ ᱡᱟᱹᱥᱛᱤ ᱠᱚ ᱨᱚᱦᱚᱭ ᱵᱟᱲᱟᱭ ᱜᱤᱭᱟᱹᱧ।
ᱦᱮᱸ ᱜᱚᱝᱠᱮ ᱦᱮᱸ।
ᱟᱞᱮ ᱱᱚᱛᱮ ᱢᱟ ᱥᱚᱵᱽᱡᱤ ᱠᱚᱫᱚᱞᱮ ᱪᱟᱥ ᱜᱮᱭᱟ ᱢᱟᱱᱮ ᱡᱷᱚᱛᱚ ᱨᱚᱠᱚᱢᱟᱜ ᱥᱚᱵᱡᱤ ᱜᱮ ᱛᱟᱦᱮᱱᱟ।
ᱟᱯᱮ ᱚᱱᱛᱮ ᱫᱚ ᱜᱚᱝᱠᱮ ᱪᱮᱫ ᱪᱮᱫ ᱠᱚ ᱡᱟᱹᱥᱛᱤ ᱧᱚᱜ ᱫᱚᱯᱮ ᱪᱟᱥᱟ ᱚᱠᱟ ᱥᱚᱵᱽᱡᱤ ᱠᱚ।
ᱟᱨ ᱡᱟᱹᱥᱛᱤ ᱪᱟᱥ ᱫᱚ ᱦᱩᱭᱩᱜ-ᱟ। ᱠᱚᱸᱰᱷᱟ ᱦᱚᱛᱚᱫ ᱵᱮᱸᱜᱟᱲ ᱟᱨ ᱱᱚᱛᱮ ᱢᱮᱱᱟᱜ ᱟᱠᱟᱫᱟ ᱠᱚᱨᱚᱞᱟ। ᱟᱨᱚ ᱦᱟᱱᱟ ᱱᱤᱭᱟᱹ ᱢᱮᱱᱟᱜ ᱟᱠᱟᱫᱟ ᱢᱟᱨᱤᱡ ᱠᱚ ᱢᱮᱱᱟᱜ ᱟᱠᱟᱫᱟ। ᱟᱨ ᱢᱤᱪ ᱜᱮ ᱡᱟᱹᱥᱛᱤ ᱛᱟᱦᱮᱱ ᱜᱮᱭᱟ ᱟᱨᱠᱤ ᱱᱚᱣᱟ ᱫᱷᱟᱨᱟ ᱫᱚ।
ᱟᱪᱪᱷᱟ ᱟᱪᱪᱷᱟ। ᱟᱞᱮ ᱱᱚᱛᱮ ᱫᱚ ᱢᱟᱹᱨᱤᱪ ᱠᱚᱫᱚ ᱠᱚᱢ ᱜᱮᱞᱮ ᱪᱟᱥᱟ ᱟᱞᱮ ᱱᱚᱛᱮ ᱫᱚ ᱞᱟᱹᱭ ᱠᱮᱫ ᱞᱮᱧ ᱵᱟᱸᱫᱷᱟ ᱠᱚᱫᱚ। ᱯᱷᱩᱞ ᱜᱩᱯᱤ ᱫᱚ ᱜᱚᱴᱟ ᱧᱚᱜ ᱜᱮ ᱟᱨ ᱡᱟᱹᱥᱛᱤ ᱧᱚᱜ ᱜᱮᱞᱮ ᱪᱟᱥᱟ ᱟᱨᱠᱤ।
ᱦᱸ ᱚᱱᱛᱮ ᱢᱟᱛᱚ ᱚᱱᱠᱟ ᱜᱮ ᱟᱫᱚ। ᱟᱨ ᱜᱟᱹᱰᱤ ᱫᱚ ᱚᱱᱛᱮ ᱵᱚᱞᱚᱱ ᱜᱮᱤᱭᱟᱹ ᱢᱟᱱᱮ- ᱢᱟᱱᱮ ᱟᱯᱮ ᱫᱚ ᱪᱮᱫᱠᱟ ᱦᱤᱥᱟᱹᱵ ᱛᱮᱯᱮ ᱟᱠᱷᱨᱤᱧ ᱜᱮᱭᱟ।
ᱮᱠᱫᱚᱢ ᱜᱚᱝᱠᱮ ᱟᱞᱮ ᱫᱚ ᱢᱟᱱᱮ ᱜᱚᱲ ᱯᱚᱲᱛᱟ ᱟᱨᱠᱤ। ᱜᱚᱲ ᱜᱚᱲ ᱞᱮ ᱟᱠᱷᱨᱤᱧᱟ ᱟᱨᱠᱤ।
ᱟᱪᱪᱷᱟ ᱟᱪᱪᱷᱟ ᱟᱪᱪᱷᱟ। ᱟᱭ ᱠᱚᱫᱚ ᱵᱷᱟᱜᱮ ᱜᱮᱛᱚ ᱦᱤᱡᱩᱜ ᱛᱟᱵᱚᱱ ᱜᱮᱭᱟ ᱥᱮ ᱪᱮᱫ।
ᱦᱮᱸ ᱜᱚᱝᱠᱮ ᱟᱞᱮ ᱱᱚᱛᱮ ᱫᱚ। ᱱᱚᱣᱟ ᱪᱮᱛᱟᱱ ᱨᱮᱜᱮ ᱟᱞᱮ ᱫᱚ ᱡᱷᱚᱛᱚ ᱦᱚᱲ ᱜᱮᱞᱮ ᱰᱤᱯᱮᱱᱰᱼᱟ ᱟᱨᱠᱤ ᱱᱚᱣᱟ ᱟᱞᱮ ᱱᱚᱛᱮ ᱨᱮ। ᱮᱸᱡᱟᱦᱟᱸ ᱛᱤᱱᱟᱹᱜ ᱜᱮ ᱦᱟᱸᱜ ᱢᱮᱱᱟᱜ ᱠᱚᱣᱟ ᱥᱩᱨ ᱥᱩᱯᱩᱨ। ᱟᱹᱛᱩ ᱠᱚᱨᱮᱱ ᱦᱚᱲ ᱠᱚ। ᱟᱞᱮ ᱫᱚ ᱦᱟᱸᱜ ᱱᱚᱣᱟ ᱪᱮᱛᱟᱱ ᱨᱮᱜᱮ ᱡᱚᱛᱚ ᱦᱚᱲᱞᱮ ᱰᱤ ᱪᱟᱫᱩ ᱟᱜ ᱥᱚᱵᱽᱡᱤ ᱪᱟᱥ ᱪᱮᱛᱟᱱ ᱨᱮᱜᱮ
ᱦᱳᱭ ᱛᱚ। ᱟᱫᱚ ᱟᱹᱵᱤᱱᱟᱜ ᱚᱱᱛᱮ ᱫᱚ ᱢᱟᱱᱮ ᱡᱟᱦᱟᱸᱱᱟᱜ ᱟᱫᱟᱨᱥ ᱠᱟᱹᱢᱤ ᱵᱟᱹᱱᱩᱜ ᱟᱠᱟᱫᱟ ᱡᱟᱦᱟᱸ। ‌ ᱡᱟ ᱵᱟᱡᱟᱨ ᱠᱟᱹᱢᱤᱤ ᱦᱮᱱᱛᱮᱱ ᱚᱱᱟ ᱥᱚᱵ ᱫᱚ ᱵᱟᱹᱱᱩᱜ ᱟᱠᱟᱫ ᱛᱮ
ᱦᱮᱸ ᱜᱚᱝᱠᱮ ᱢᱮᱱᱟᱜ ᱛᱚ ᱢᱮᱱᱟᱜ ᱜᱮᱭᱟ ᱟᱫᱚ ᱚᱱᱠᱟ ᱫᱚ ᱪᱟᱹᱦᱤᱫᱟ ᱵᱟᱹᱱᱩᱜᱼᱟ ᱟᱨᱠᱤ ᱱᱚᱛᱮ ᱫᱚ।
ᱚ
ᱚᱱᱟ ᱵᱟᱡᱟᱨ ᱠᱟᱹᱢᱤ ᱠᱚᱨᱮ
ᱛ ᱜᱚᱝᱠᱮ ᱛᱤᱱᱟᱹᱜ ᱫᱟᱹᱵᱤᱡ ᱵᱤᱱ ᱚᱞᱚᱜ ᱯᱟᱲᱦᱟᱜ ᱜᱮᱭᱟᱹ ᱥᱮ
ᱦᱮᱸ ᱜᱚᱝᱠᱮ ᱚᱞᱚᱜ ᱯᱟᱲᱦᱟᱣ ᱫᱚᱞᱤᱧ ᱚᱞᱚᱜ। ᱯᱟᱲᱦᱟᱣ ᱜᱮᱭᱟ ᱜᱨᱮᱡᱩᱭᱮᱥᱚᱱ ᱞᱤᱧ ᱠᱚᱢᱯᱞᱤᱴ ᱟᱠᱟᱜᱼᱟ ᱾
ᱚ ᱵᱷᱟᱜᱮ ᱠᱟᱛᱷᱟ ᱜᱮᱛᱚ ᱱᱚᱣᱟ ᱫᱚ ᱾ ᱟᱹᱵᱤᱱ ᱱᱚᱜᱼᱚᱭ ᱵᱤᱱ ᱚᱞᱚᱜ ᱯᱟᱲᱦᱟᱣᱱᱟ ᱟᱨᱚ ᱦᱟᱯᱮᱱ ᱫᱤᱱ ᱛᱮ ᱟᱹᱵᱤᱱᱼᱼ ᱠᱷᱚᱱ ᱦᱚᱯᱚᱱ ᱠᱚ ᱟᱨᱦᱚᱸ ᱵᱤᱱ ᱞᱟᱹᱭ ᱫᱟᱲᱮ ᱟᱠᱚᱣᱟ ᱱᱚᱣᱟ ᱱᱚᱣᱟᱼᱼ ᱥᱮ ᱵᱤᱱ ᱩᱫᱩᱜ ᱫᱟᱲᱮ ᱟᱠᱚᱣᱟ ᱰᱟᱦᱟᱨ ᱾
ᱦᱮᱸ ᱜᱚᱝᱠᱮ ᱱᱮᱛᱟᱨ ᱠᱟᱨ ᱫᱤᱱ ᱨᱮᱢᱟ ᱚᱱᱟ ᱠᱚᱢᱟ ᱫᱚᱨᱠᱟᱨ ᱜᱮ ᱠᱟᱱᱟ ᱥᱮ ᱾
ᱦᱳᱭ ᱦᱳᱭ ᱱᱤᱭᱟᱹ ᱡᱩᱜᱽ ᱫᱚ ᱱᱚᱣᱟ ᱜᱮ ᱫᱚᱨᱠᱟᱨᱟ ᱾
ᱱᱤᱭᱟᱹ ᱡᱩᱜᱽ ᱫᱚ ᱱᱤᱡᱮᱨᱟᱜᱼᱼ ᱠᱷᱟᱛᱟ ᱠᱚᱞᱚᱢ ᱠᱚ ᱥᱮ ᱡᱟᱦᱟᱱᱟᱜ ᱯᱷᱚᱨᱢ ᱠᱚ ᱯᱩᱨᱚᱱ ᱞᱮᱠᱟ ᱨᱮᱦᱚᱸᱼᱼ ᱱᱟᱥᱮᱱᱟᱜ ᱦᱚᱸ ᱚᱞᱚᱜ ᱯᱟᱲᱦᱟᱣ ᱫᱚ ᱫᱚᱨᱠᱟᱨ ᱜᱮ ᱠᱟᱱᱟ ᱾
ᱦᱮᱸ ᱦᱮᱸ ᱾ ᱛ ᱜᱚᱝᱠᱮ ᱟᱹᱵᱤᱱ ᱵᱤᱱ ᱠᱷᱮᱞᱳᱰ ᱵᱟᱲᱟᱭ ᱜᱮᱭᱟ ᱥᱮ ᱵᱟᱝ ᱵᱚᱞ ᱛᱟᱱᱟᱜ ᱠᱚ।
ᱦᱮᱸ ᱜᱚᱝᱠᱮ ᱵᱚᱞ ᱠᱚᱫᱚᱞᱮ ᱠᱷᱮᱞᱳᱰ ᱵᱟᱲᱟᱭ ᱜᱮᱭᱟ।
ᱦᱳᱭ ᱚᱱᱟ ᱠᱚᱫᱚ ᱠᱷᱮᱞᱳᱰ ᱟᱨᱠᱤ। ᱡᱚᱛᱚ ᱦᱚᱲᱟᱜ ᱥᱩᱢᱩᱝ ᱨᱮᱜᱮ ᱢᱟᱱᱮᱼᱼ
ᱦᱮᱸ ᱜᱚᱝᱠᱮ ᱠᱷᱮᱞᱚᱸᱰ ᱵᱟᱲᱟᱭ ᱜᱮᱭᱟᱞᱮ ᱟᱞᱮ ᱱᱚᱰᱮ ᱵᱷᱟᱜᱤᱼᱼ ᱮ ᱯᱨᱟᱭᱤᱡᱽ ᱠᱷᱚᱱᱞᱮ ᱟᱹᱜᱩ ᱵᱟᱲᱟ ᱟᱠᱟᱫ ᱜᱮᱭᱟ ᱾ ᱟᱫᱚ ᱢᱮᱱ ᱡᱤᱱᱤᱥ ᱜᱚᱝᱠᱮ ᱟᱵᱚ ᱥᱟᱱᱛᱟᱲ ᱜᱤᱫᱽᱨᱟᱹ ᱠᱚ ᱟᱹᱰᱤ ᱜᱟᱱ ᱡᱟᱭᱜᱟ ᱨᱮᱼᱼ ᱱᱚᱣᱟ ᱠᱷᱮᱞᱳᱰ ᱦᱚᱸ ᱠᱷᱩᱵᱼᱼ ᱱᱮᱛᱟᱨ ᱢᱟ ᱵᱟᱠᱚ ᱤᱭᱟᱹᱜ ᱠᱟᱱᱟ ᱥᱮ ᱾
ᱦᱳᱭ ᱛᱚ ᱾
ᱢᱟᱱᱮ ᱢᱟᱲᱟᱝ ᱪᱮᱫ ᱞᱮᱠᱟ ᱠᱷᱮᱞᱚᱸᱰ ᱨᱮ ᱢᱤᱫᱴᱟᱝ ᱨᱟᱹᱥᱠᱟᱹ ᱛᱟᱦᱮᱸ ᱠᱟᱱ ᱛᱟᱠᱚᱣᱟ ᱟᱨ ᱵᱟᱹᱭ ᱵᱟᱹᱭᱛᱮ ᱚᱱᱟ ᱨᱟᱹᱥᱠᱟᱹ ᱴᱟᱜ ᱠᱚᱢ ᱤᱫᱤᱜ ᱠᱟᱱ ᱛᱟᱠᱚᱣᱟ᱾
ᱦᱳᱭ ᱾
ᱟᱨ ᱟᱯᱮ ᱚᱱᱛᱮ ᱫᱚ ᱜᱚᱝᱠᱮ ᱯᱮ ᱠᱷᱮᱞ ᱵᱟᱲᱟᱭ ᱜᱮᱭᱟ ᱥᱮ ᱵᱟᱝ?
ᱦᱮᱸ ᱟᱞᱮ ᱱᱚᱛᱮ ᱫᱚ ᱫᱚᱢᱮ ᱜᱮᱠᱚ ᱠᱷᱮᱞᱳᱰ ᱜᱮᱭᱟ ᱫᱤᱱᱟᱹᱢ ᱱᱟᱜ ᱠᱷᱟᱱ ᱼᱼ ᱫᱚᱢᱮ ᱠᱚ ᱪᱟᱞᱟᱜᱼᱟ ᱫᱤᱱᱚᱢ ᱰᱟᱹᱦᱤ ᱠᱚ ᱪᱟᱞᱟᱜᱼᱟ ᱫᱤᱱᱚᱢ ᱫᱤᱱᱟᱹᱢ ᱯᱨᱮᱠᱴᱤᱥ ᱪᱟᱞᱟᱜ ᱛᱟᱠᱚᱣᱟ ᱾ ᱟᱯᱟᱱ ᱟᱹᱯᱤᱱ ᱜᱮᱠᱚ ᱯᱨᱮᱠᱴᱤᱥ ᱵᱟᱲᱟᱭᱮᱫᱟ ᱱᱮᱛᱟᱨ ᱫᱚ ᱵᱟᱠᱷᱟᱱ ᱫᱚ ᱛᱟᱦᱮᱸ ᱠᱟᱱᱟᱭᱼᱼ ᱢᱮᱫᱴᱮᱱᱼᱼ
ᱛᱟᱦᱮᱸ ᱠᱟᱱ ᱛᱟᱞᱮᱭᱟ ᱢᱤᱫᱴᱮᱱ ᱞᱟᱹᱴᱩ ᱵᱚᱦᱚᱜ ᱩᱱᱤᱜᱮ ᱯᱮᱠᱴᱤᱥ ᱵᱟᱲᱟᱼᱼ ᱠᱮᱞᱮᱭᱟᱭ ᱮᱠᱷᱚᱱ ᱫᱚ ᱵᱟᱹᱱᱩᱜ ᱟᱠᱟᱫᱮᱭᱟ ᱩᱱᱤ ᱡᱚᱠᱷᱚᱱ ᱟᱫᱚ ᱟᱯᱟᱱ ᱟᱹᱯᱤᱱ ᱜᱮ ᱦᱳᱭᱳᱜ ᱠᱟᱱᱟ ᱾
ᱟᱪᱪᱷᱟ ᱟᱪᱪᱷᱟ ᱾ ᱦᱮᱸ ᱜᱚᱝᱠᱮ ᱠᱷᱮᱞ ᱵᱟᱲᱟ ᱠᱚᱫᱚ ᱟᱹᱰᱤ ᱱᱟᱯᱟᱭ ᱡᱤᱱᱤᱥ ᱜᱮ ᱠᱟᱱ ᱜᱮᱭᱟ ᱾
ᱦᱳᱭ ᱦᱳᱭ ᱾
ᱡᱟᱦᱟᱸ ᱞᱮᱠᱟ ᱠᱷᱮᱞ ᱵᱟᱲᱟ ᱞᱮᱠᱷᱟᱱ ᱫᱚᱼᱼ ᱠᱷᱮᱞᱚᱸᱰ ᱵᱟᱲᱟ ᱞᱮᱠᱷᱟᱱ ᱫᱚ ᱦᱚᱲᱢᱚ ᱦᱚᱸ ᱵᱷᱟᱜᱤ ᱛᱟᱦᱮᱱᱟ᱾
ᱦᱳᱭ ᱾
ᱡᱮ ᱯᱷᱩᱴᱵᱚᱞ ᱜᱮ ᱠᱷᱮᱞᱚᱸᱰ ᱦᱩᱭᱩᱜᱼᱟ ᱮᱢᱚᱱ ᱠᱳᱱᱳ ᱠᱟᱛᱷᱟ ᱫᱚ ᱵᱟᱝ ᱠᱟᱱᱟ ᱡᱟᱦᱟᱱᱟᱜ ᱠᱚᱜᱮ ᱢᱚᱴᱟᱢᱩᱴᱤ ᱠᱷᱮᱞ ᱵᱟᱲᱟ ᱞᱮᱠᱷᱟᱱᱼᱼ ᱠᱷᱟᱱ ᱫᱚ ᱦᱚᱲᱢᱚ ᱯᱚᱠᱠᱷᱮ ᱫᱚ ᱟᱹᱰᱤ ᱜᱮ ᱱᱟᱯᱟᱭᱟ ᱾
ᱦᱮᱸ ᱦᱚᱲᱢᱚ ᱡᱟᱦᱟᱸᱴᱟᱜ ᱠᱷᱚᱭ ᱠᱟᱱᱟ ᱚᱱᱟ ᱫᱚ ᱮᱢ ᱛᱮᱜᱮ ᱦᱩᱭᱩᱜ ᱟ ᱥᱮ ᱾
ᱦᱮᱸ ᱜᱚᱝᱠᱮ ᱾
ᱟᱨ ᱦᱚᱸᱼᱼ
ᱮᱸ ᱜᱚᱝᱠᱮ ᱟᱯᱮ ᱫᱚ ᱱᱤᱛᱚᱜ ᱱᱚᱣᱟ ᱢᱟ ᱟᱥᱟᱲ ᱵᱚᱸᱜᱟ ᱦᱟᱸᱜᱼᱼ ᱟᱥᱟᱲ ᱵᱚᱸᱜᱟ ᱠᱟᱱᱟ ᱦᱟᱸᱜ ᱾
ᱦᱳᱭ ᱾
ᱟᱫᱚ ᱪᱟᱥᱵᱟᱥ ᱵᱟᱫ ᱛᱮᱫᱚ ᱮᱴᱟᱜ ᱠᱟᱹᱢᱤ ᱠᱚᱫᱚ ᱪᱮᱫ ᱠᱚᱯᱮ ᱠᱟᱹᱢᱤ ᱵᱟᱲᱟᱭ ᱜᱮᱭᱟ?
ᱟᱞᱮ ᱱᱚᱛᱮ ᱢᱟ ᱟᱭᱢᱟ ᱠᱟᱹᱢᱤ ᱢᱮᱱᱟᱜᱼᱟ ᱟᱭᱢᱟ ᱠᱟᱹᱢᱤ ᱾ ᱢᱟᱱᱮ ᱚᱠᱟ ᱨᱮᱦᱚᱸ ᱵᱟᱹᱵᱤᱱ ᱚᱵᱷᱟᱵᱚᱜᱼᱟ ᱠᱟᱹᱢᱤ ᱨᱮᱱᱟᱜ ᱫᱚ ᱡᱮᱢᱚᱱ ᱵᱟᱡᱟᱨ ᱠᱟᱹᱢᱤ ᱢᱮᱱᱟᱜ ᱟᱠᱟᱫᱟ ᱢᱤᱥᱛᱨᱤ ᱠᱟᱹᱢᱤ ᱥᱮᱫ ᱾ ᱟᱨᱚ ᱦᱚᱨ ᱠᱚ ᱰᱟᱦᱟᱨ ᱵᱮᱱᱟᱣ ᱟᱨᱚ ᱢᱟᱴᱷ ᱨᱮᱱᱟᱜ ᱜᱮ ᱮᱠᱷᱚᱱ ᱵᱟᱹᱵᱤᱱ ᱪᱟᱵᱟ ᱫᱟᱲᱮᱭᱟᱜᱼᱟ ᱱᱚᱣᱟ ᱫᱷᱟᱨᱮ ᱯᱟᱥᱮ ᱫᱚ ᱾
ᱟᱪᱪᱷᱟ ᱟᱪᱪᱷᱟ
ᱟᱭᱢᱟ ᱠᱟᱹᱢᱤ ᱱᱚᱣᱟ ᱫᱷᱟᱨᱮ ᱫᱚ ᱢᱮᱱᱟᱜ ᱠᱟᱫᱟ ᱾
ᱦᱮᱸ ᱜᱚᱝᱠᱮ ᱟᱯᱮ ᱚᱱᱛᱮ ᱜᱮ ᱟᱹᱰᱤ ᱵᱷᱟᱹᱜᱤ ᱫᱤᱥᱚᱢ ᱛᱟᱦᱚᱞᱮ ᱟᱞᱮ ᱱᱚᱛᱮ ᱫᱚ ᱠᱟᱹᱢᱤ ᱠᱚ ᱫᱤᱠ ᱠᱷᱚᱱᱟᱜ ᱫᱚ ᱠᱟᱹᱡ ᱪᱩᱞᱩᱝ ᱞᱮ ᱛᱟᱭᱚᱢ ᱧᱚᱜ ᱜᱮᱭᱟ
ᱦᱟᱸ ᱱᱚᱛ ᱚᱱᱠᱟ ᱱᱚᱛᱮ ᱥᱮᱨᱢᱟ ᱡᱟᱹᱲᱤ ᱠᱚᱦᱚᱸ ᱵᱟᱝ ᱦᱩᱭ ᱞᱮᱱᱠᱷᱟᱱ ᱟᱞᱮ ᱫᱚ ᱪᱟᱥᱵᱟᱥ ᱠᱚᱦᱚᱸ ᱠᱷᱩᱵ ᱜᱮᱞᱮ ᱦᱚᱨᱚᱵᱚᱨᱚᱜᱼᱟ ᱾
ᱦᱚᱸ ᱾ ᱟᱯᱮ ᱚᱱᱛᱮ ᱢᱟᱞᱤᱧ ᱟᱸᱡᱚᱢ ᱮᱫᱟ ᱟᱹᱰᱤᱼᱼ ᱡᱟᱞᱟ ᱜᱮᱭᱟ ᱚᱱᱛᱮ ᱦᱚᱸ ᱾
ᱦᱮᱸ ᱜᱚᱝᱠᱮ ᱟᱨ ᱜᱚᱝᱠᱮ ᱟᱯᱮ ᱚᱱᱛᱮ ᱫᱚ ᱪᱮᱫ ᱠᱚ ᱡᱚ ᱵᱤᱞᱤ ᱠᱚᱫᱚ ᱧᱟᱢᱚᱜ ᱜᱮᱭᱟ ᱥᱮ ᱵᱟᱝ?
ᱦᱮᱸ ᱡᱚ ᱵᱤᱞᱤ ᱠᱚᱫᱚ ᱧᱟᱢᱚᱜ ᱜᱮᱭᱟ᱾ ᱡᱟᱦᱟᱸ ᱟᱞᱮ ᱱᱚᱣᱟ ᱵᱤᱨ ᱢᱮᱱᱟᱜ ᱠᱟᱫᱟ ᱚᱱᱟ ᱵᱤᱨ ᱨᱮᱜᱮ ᱠᱚᱭᱮᱛ ᱠᱩᱭᱰᱤ ᱛᱟᱨᱯᱚᱨᱮ ᱦᱮᱱᱟᱜ ᱟᱠᱟᱫᱟ ᱢᱟᱛᱠᱚᱢ ᱵᱤᱞᱤ ᱢᱮᱱᱟᱜ ᱟᱠᱟᱫᱟ᱾ ᱢᱟᱛᱠᱚᱢ ᱠᱚ ᱟᱨᱚ ᱥᱩᱨᱟᱹ ᱢᱟᱴᱷᱟ ᱦᱮᱱ ᱛᱮᱱ ᱠᱚ ᱢᱮᱱᱟᱜ ᱠᱟᱫᱟ ᱟᱨᱠᱤ᱾
ᱟᱪᱪᱷᱟ ᱟᱪᱪᱷᱟ ᱮ ᱜᱚᱝ
ᱱᱚᱛᱮ ᱫᱚ ᱠᱚ
ᱦᱮᱸ ᱜᱚᱝᱠᱮ ᱚᱱᱟ ᱠᱚ ᱫᱚ ᱟᱹᱰᱤ ᱱᱟᱯᱟᱭ ᱡᱤᱱᱤᱥ ᱜᱮ ᱠᱟᱱ ᱜᱮᱭᱟ ᱚᱱᱟ ᱠᱚᱫᱚ ᱵᱤᱱᱟᱹ ᱥᱟᱨ ᱫᱤᱭᱮ ᱡᱤᱱᱤᱥ ᱠᱟᱱᱟ ᱥᱮ
ᱦᱚᱭ ᱟᱨᱚ ᱢᱟᱱᱮ ᱟᱵᱤᱱᱟᱜ ᱥᱮᱫ ᱫᱚ ᱪᱮᱫᱠᱟ ᱫᱟᱲᱟ ᱵᱟᱲᱟ ᱡᱟᱭᱜᱟ ᱠᱚ ᱟᱹᱵᱤᱱ ᱥᱮᱫ ᱪᱮᱫᱠᱟᱱ ᱡᱟᱭᱜᱟ ᱠᱚ ᱢᱮᱱᱟᱜᱼᱟ ᱥᱮ ᱵᱟᱹᱱᱩᱜᱼᱟ ᱚᱱᱛᱮ ᱫᱚ?
ᱫᱟᱬᱟ ᱵᱟᱲᱟ ᱡᱟᱭᱜᱟ ᱫᱚ ᱟᱞᱮ ᱱᱚᱛᱮ ᱫᱚ ᱜᱚᱝᱠᱮ ᱠᱟᱹᱡ ᱟᱹ ᱫᱷᱤᱨᱤ ᱡᱟᱭᱜᱟ ᱠᱟᱱᱟ ᱟᱫᱚ ᱱᱚᱛᱮ ᱫᱚ ᱵᱩᱨᱩ ᱞᱮᱠᱟ ᱧᱚᱜ ᱟᱨᱠᱤ᱾
ᱦᱳᱭ ᱟᱨᱠᱤ ᱫᱟᱬᱟ ᱫᱚ ᱜᱟᱱᱚᱜ ᱜᱮᱭᱟ ᱛᱚ᱾
ᱦᱩᱸ ᱦᱩᱸ
ᱡᱮᱢᱚᱱ ᱡᱮᱢᱚᱱ ᱡᱮᱢᱚᱱ ᱟᱹᱞᱤᱧᱟᱜ ᱱᱚᱛᱮ ᱮᱸ ᱱᱚᱣᱟ ᱫᱷᱟᱨᱮ ᱵᱤᱱ ᱛᱩᱫ ᱞᱮᱱᱠᱷᱟᱱ ᱮᱹ ᱵᱟᱹᱫ ᱵᱟᱹᱭᱦᱟᱹᱲ ᱵᱤᱱ ᱠᱚᱭᱚᱜᱚᱜᱼᱟ ᱟᱨ ᱦᱟᱱᱟ ᱫᱷᱟᱨᱮ ᱵᱤᱱ ᱪᱟᱞᱟᱣ ᱞᱮᱱᱠᱷᱟᱱ ᱜᱮ ᱵᱤᱨ ᱵᱤᱱ ᱠᱚᱭᱚᱜᱟᱜᱼᱟ ᱟᱫᱚ ᱵᱩᱨᱩ ᱛᱚ ᱵᱟᱹᱱᱩᱜᱼᱟ᱾
ᱟᱪᱪᱷᱟ ᱟᱪᱪᱷᱟ
ᱦᱮᱞᱳᱣ᱾
ᱦᱮᱸ ᱜᱚᱝᱠᱮ᱾
ᱵᱩᱡ ᱞᱮᱜᱼᱟᱵᱤᱱ ᱥᱮ ᱵᱟᱝ?
ᱢᱟᱱᱮ ᱵᱩᱨᱩ ᱫᱚ ᱦᱟᱸᱜ ᱵᱟᱹᱱᱩᱜ
ᱵᱟᱝ ᱵᱩᱨᱩ ᱠᱚᱫᱚ ᱵᱟᱹᱱᱩᱜ ᱟᱱᱟ᱾ ᱢᱤᱫ ᱫᱷᱟᱨᱮ ᱵᱤᱱ ᱛᱳᱫ ᱞᱮᱱᱠᱷᱟᱱ ᱦᱟᱱᱛᱮ ᱵᱟᱹᱫᱽ ᱵᱟᱹᱭᱦᱟᱹᱲ ᱨᱮ ᱵᱤᱱ ᱫᱤᱥᱟᱹᱭᱟ ᱟᱨ ᱱᱚᱛᱮ ᱡᱩᱫᱤ ᱵᱤᱱ ᱛᱳᱫᱚᱜ ᱠᱷᱟᱱ ᱛᱟᱦᱚᱞᱮ ᱚᱱᱛᱮ ᱫᱚ ᱟᱫᱚ ᱵᱤᱨ ᱵᱤᱱ ᱫᱤᱥᱟᱹᱭᱟ᱾
ᱟᱪᱪᱷᱟ ᱟᱪᱪᱷᱟ ᱟᱪᱷᱟ ᱟᱞᱮ ᱱᱚᱛᱮ ᱫᱚ ᱦᱟᱸᱜ ᱜᱚ ᱡᱟᱦᱟᱸ ᱥᱮᱱ ᱵᱤᱱ ᱠᱚᱭᱚᱜᱟ ᱢᱚᱴᱟᱢᱩᱴᱤ ᱵᱩᱨᱩ ᱡᱟᱭᱜᱟ ᱠᱟᱱᱟ ᱟᱨᱠᱤ᱾
ᱚᱸ ᱵᱩᱨᱩ ᱠᱚᱫᱚ ᱵᱟᱹᱧ ᱫᱤᱥᱟᱹ ᱧᱟᱢᱟ ᱛᱟᱭ ᱛᱚ᱾
ᱦᱮᱸ
ᱱᱚᱣᱟ ᱢᱟ ᱟᱹᱰᱤ ᱵᱷᱟᱹᱜᱤ ᱠᱟᱛᱷᱟ ᱜᱮ᱾ ᱟᱠᱟ ᱥᱮᱫ ᱚ ᱟᱹᱵᱤᱱ ᱫᱚ ᱚᱠᱟᱥᱮᱫ ᱫᱟᱬᱟ ᱪᱟᱞᱟᱜ ᱵᱟᱭ ᱥᱟᱱᱟ ᱵᱤᱱ ᱜᱮᱭᱟ?
ᱦᱮᱸ ᱜᱚᱝᱠᱮ ᱫᱟᱬᱟᱱ ᱢᱟ ᱪᱟᱞᱟᱜ ᱢᱟ ᱪᱟᱞᱟᱜ ᱥᱟᱱᱟ ᱞᱤᱧ ᱜᱮᱭᱟ ᱾ ᱟᱫᱚ ᱚᱝᱠᱟ ᱥᱚᱢᱚᱭ ᱠᱚᱦᱚᱸ ᱵᱟᱝ ᱧᱟᱢᱚᱜ ᱜᱮᱭᱟ ᱾ ᱵᱟᱠᱷᱟᱱ ᱫᱚ ᱫᱟᱬᱟᱱ ᱠᱚ ᱪᱟᱞᱟᱜ ᱥᱟᱱᱟ ᱜᱮᱭᱟ᱾
ᱪᱟᱞᱟᱜ ᱥᱟᱱᱟ ᱟᱹᱱᱤᱡ ᱨᱮᱦᱚᱸ ᱟᱨᱠᱤ ᱟᱫᱚ ᱴᱟᱭᱤᱢ ᱵᱟᱭ ᱦᱩᱭᱩᱜ ᱠᱟᱱᱟ ᱥᱮ᱾
ᱦᱮ ᱦᱮᱸ ᱦᱮᱸ
ᱟᱫᱚ ᱡᱚᱛᱚᱴᱟ ᱵᱩᱱ ᱦᱟᱨᱟᱭᱮᱱᱟ ᱵᱩᱨᱩᱭ ᱱᱟᱵᱩᱱ ᱚᱲᱟᱜ ᱨᱮᱱᱟᱜ ᱨᱮᱸᱜᱮᱡ ᱡᱟᱞᱟ ᱠᱚ ᱧᱮᱞ ᱦᱳᱭᱳᱜ ᱛᱟᱵᱚᱱᱟ᱾
ᱦᱮᱸ ᱜᱚᱝᱠᱮ ᱟᱵᱚ ᱢᱟ ᱥᱟᱱᱛᱟᱲ ᱦᱚᱲ ᱢᱟᱱᱮ ᱟ ᱠᱟᱹᱢᱤ ᱵᱟᱲᱟ ᱠᱟᱛᱮ ᱜᱮ ᱡᱚᱢ ᱦᱩᱭᱩᱜ ᱠᱟᱱ ᱡᱚᱢ ᱦᱩᱭᱩᱜ ᱛᱟᱵᱚᱱᱟ ᱛᱚ᱾
ᱦᱳᱭ ᱛᱚ᱾
ᱟᱫᱚ ᱮᱴᱟᱜ ᱥᱮᱱ ᱦᱟᱱᱛᱮ ᱱᱟᱛᱮ ᱮᱴᱟᱜ ᱥᱮᱱ ᱦᱟᱱᱛᱮ ᱱᱟᱛᱮ ᱫᱟᱬᱟ ᱵᱟᱲᱟ ᱞᱮᱠᱷᱟᱱ ᱢᱟ ᱵᱟᱝ ᱜᱟᱱᱚᱜᱼᱟ᱾
ᱦᱮᱸ ᱚᱱᱟ ᱦᱚᱸ ᱵᱷᱟᱞᱮ ᱜᱮᱵᱤᱱ ᱞᱟᱹᱭᱮᱜᱼᱟ ᱾